ᱦᱮᱞᱳ,
ᱡᱚᱦᱟᱨ ᱜᱮ ᱜᱚᱢᱠᱮ ᱾
ᱦᱳᱭ ᱜᱚᱢᱠᱮ ᱡᱚᱦᱟᱨ ᱜᱮ ᱾
ᱢᱮᱱᱫᱟᱞᱤᱧ ᱟᱹᱞᱤᱧᱟᱜ ᱨᱚᱲ ᱵᱮᱱ ᱟᱡᱚᱢ ᱧᱟᱢᱮᱫᱟ?
ᱦᱳᱭ ᱜᱚᱢᱠᱮ ᱟᱵᱤᱱᱟᱜ ᱨᱚᱲ ᱠᱚ ᱢᱚᱡᱽ ᱥᱟᱦᱤᱜ ᱜᱮᱞᱤᱧ ᱟᱸᱡᱚᱢ ᱧᱟᱢᱮᱜᱼᱟ ᱾ ᱛᱟᱦᱚᱞᱮ ᱜᱚᱢᱠᱮ ᱟᱹᱞᱤᱧᱟᱜ ᱟᱹᱞᱤᱧᱟᱜ ᱨᱚᱲ ᱠᱚᱜᱮ,
ᱦᱳᱭ ᱜᱚᱢᱠᱮ ᱟᱵᱤᱱᱟᱜ ᱨᱚᱲ ᱠᱚᱦᱚᱸ ᱢᱚᱸᱡᱽ ᱫᱷᱟᱨᱟ ᱜᱮ ᱟᱸᱡᱚᱢᱚᱜ ᱠᱟᱱᱟ ᱾
ᱦᱳᱭ ᱦᱳᱭ ᱾
ᱟᱫᱚ ᱱᱮᱛᱟᱨ ᱫᱚ ᱴᱟᱣᱟᱨ ᱠᱚ ᱠᱟᱹᱴᱤᱡ ᱵᱟᱭ ᱧᱟᱢ ᱵᱟᱲᱟᱭᱟ ᱛᱚ ᱚᱱᱟᱛᱮ ᱾ ᱠᱟᱹᱴᱤᱡ ᱠᱟᱹᱴᱤᱡ ᱦᱟᱱᱛᱮ ᱱᱟᱛᱮ ᱜᱚᱫᱚᱜᱼᱟ ᱦᱟᱸᱜ ᱨᱚᱲ ᱠᱚ,
ᱦᱳᱭ ᱦᱳᱭ, ᱟᱫᱚ ᱦᱟᱸᱜ ᱜᱚᱢᱠᱮ ᱚᱱᱮ ᱠᱚ ᱢᱮᱱᱮᱫ ᱫᱚ ᱚᱱᱮ ᱢᱮᱱ ᱞᱮᱠᱷᱟᱡ ᱚᱱᱟ ᱡᱟᱦᱟᱸ ᱴᱟᱣᱟᱨ ᱠᱚ ᱚᱱᱟ ᱡᱤᱭᱳ ᱥᱤᱢ ᱵᱤᱱ ᱦᱟᱛᱟᱣ ᱞᱮᱠᱷᱟᱡ ᱚᱱᱟ ᱴᱟᱣᱟᱨ ᱠᱚ ᱵᱟᱭ ᱯᱨᱚᱵᱞᱮᱢ ᱟᱹᱱᱤᱡᱟᱭ ᱵᱤᱨ ᱵᱩᱨᱩ ᱠᱚᱨᱮ ᱫᱚ ᱾
ᱦᱳᱭ ᱦᱳᱭ ᱱᱮᱛᱟᱨ ᱫᱚ ᱦᱟᱸᱜ ᱚᱱᱟ ᱟᱹᱛᱩ ᱟᱹᱛᱩ ᱴᱟᱣᱟᱨ ᱠᱚᱠᱚ ᱵᱟᱹᱭᱥᱟᱹᱣᱟᱜ ᱫᱚᱢᱮ ᱢᱟᱱᱮ ᱵᱟᱨᱭᱟ ᱯᱮᱭᱟ ᱟᱹᱛᱩ ᱯᱷᱟᱨᱟᱠ ᱯᱷᱟᱨᱟᱠ ᱜᱮᱠᱚ ᱵᱟᱹᱭᱥᱟᱹᱣ ᱠᱟᱜ ᱠᱚᱣᱟ᱾
ᱚ ᱦᱮᱸ ᱛᱚ ᱾
ᱦᱳᱭ ᱦᱳᱭ ᱦᱳᱭ ᱾
ᱟᱫᱚ ᱦᱟᱸᱜ ᱜᱚᱢᱠᱮ ᱞᱟᱦᱟ ᱛᱮᱫᱚ ᱦᱟᱸᱜ ᱛᱟᱦᱮᱸ ᱞᱮᱱ ᱛᱟᱵᱚᱱᱟ ᱚᱱᱠᱟ ᱞᱮᱠᱟ ᱛᱮᱫᱚ ᱦᱟᱸᱜ ᱵᱤᱭ ᱮᱥ ᱮᱱ ᱮᱞ ᱵᱤᱨ ᱵᱩᱨᱩ ᱠᱚᱨᱮ ᱜᱚᱴᱟ ᱜᱚᱴᱟ ᱜᱮ ᱧᱟᱢ ᱵᱟᱲᱟᱭᱮᱫ ᱛᱟᱵᱚᱱ ᱛᱟᱦᱮᱱᱟᱭ ᱵᱟᱝ,
ᱦᱳᱭ ᱵᱟᱝᱼᱟ ᱜᱚᱢᱠᱮ ᱟᱞᱮ ᱥᱮᱫ ᱫᱚ ᱪᱮᱫ ᱤᱧ ᱞᱟᱹᱭᱟ ᱡᱮ ᱞᱟᱦᱟᱛ ᱱᱚᱛᱮ ᱫᱚ ᱦᱟᱸᱜ ᱠᱳᱱᱳ ᱴᱟᱣᱟᱨ ᱜᱮ ᱵᱟᱭ ᱛᱟᱦᱮᱸ ᱠᱟᱱᱟ ᱟᱞᱮ ᱴᱷᱮᱡ ᱫᱚ ᱡᱩᱫᱤ ᱢᱟᱱᱮ ᱯᱷᱳᱱᱟ ᱟᱵᱤᱱ ᱦᱟᱸᱜ ᱚᱱᱟ ᱵᱩᱨᱩ ᱪᱚᱴ ᱠᱚ ᱫᱮᱡᱚᱜ ᱞᱟᱜᱼᱟ ᱛᱚᱵᱮᱱ ᱯᱷᱳᱱ ᱫᱟᱲᱮᱭᱟᱜᱼᱟ᱾ ᱵᱟᱝ ᱵᱤᱭ ᱮᱥ ᱮᱱ ᱮᱞ ᱵᱟᱝ ᱮᱭᱟᱨᱴᱮᱞ ᱚᱠᱟᱴᱟᱜ ᱦᱚᱸ ᱵᱟᱭ ᱧᱟᱢᱮᱫ
ᱚ ᱟᱪᱪᱷᱟ ᱾
ᱦᱳᱭ ᱦᱳᱭ ᱾
ᱟᱫᱚ ᱦᱟᱸᱜ ᱜᱚᱢᱠᱮ ᱢᱮᱱᱫᱟᱞᱤᱧ ᱡᱮ ᱱᱟᱯᱟᱭ ᱵᱟᱲᱟ ᱜᱮᱭᱟᱵᱮᱱ ᱛᱚ᱾
ᱦᱳᱭ ᱦᱳᱭ ᱱᱤᱛ ᱫᱷᱟᱨᱟ ᱱᱤᱛ ᱫᱷᱟᱨᱟ ᱫᱚ ᱦᱟᱸᱜ ᱱᱟᱯᱟᱭ ᱱᱟᱯᱟᱭ ᱨᱮᱜᱮ ᱦᱮᱱᱟᱜ ᱟᱠᱟᱫ ᱞᱤᱧᱟᱹ, ᱟᱫᱚ ᱢᱮᱱᱠᱷᱟᱱ ᱦᱚᱭ ᱡᱤᱣᱤ ᱦᱟᱥᱟ ᱦᱚᱲᱢᱚ ᱵᱟᱵᱮᱱ ᱞᱟᱹᱭ ᱫᱟᱲᱮᱭᱟᱜᱼᱟ ᱛᱚ ᱚᱠᱟ ᱥᱮᱱᱟᱜ ᱦᱚᱭ ᱦᱤᱸᱥᱤᱫ ᱵᱟᱡᱟᱣ ᱜᱚᱫᱚᱜᱼᱟ᱾
ᱦᱳᱭ ᱦᱳᱭ ᱚᱱᱟ ᱫᱚ ᱥᱟᱱᱟᱢ ᱦᱚᱲ ᱠᱚᱜᱮ ᱦᱟᱸᱜ᱾ ᱵᱟᱵᱚᱱ ᱞᱟᱹᱭ ᱫᱟᱲᱮᱭᱟᱜᱼᱟ ᱚᱱᱟ ᱠᱚᱫᱚ ᱦᱟᱸᱜ ᱦᱳᱭ ᱥᱮ᱾
ᱟᱫᱚ ᱦᱟᱸᱜ ᱜᱚᱢᱠᱮ ᱟᱨ ᱟᱞᱤᱧ ᱦᱚᱸ ᱜᱚᱢᱠᱮ ᱚᱱᱠᱟ ᱢᱮᱱ ᱞᱮᱠᱷᱟᱱ ᱵᱟᱠᱷᱟᱡ ᱫᱚ ᱚᱱᱟ ᱵᱮᱥ ᱜᱮ ᱢᱮᱱᱟᱜ ᱠᱟᱜ ᱞᱤᱧᱟᱹ ᱦᱳᱭ ᱥᱮ, ᱱᱟᱯᱟᱭ ᱫᱷᱚᱨᱟ ᱜᱮ, ᱦᱳᱭ ᱦᱳᱭ᱾ ᱟᱫᱚ ᱟᱫᱚ ᱜᱚᱢᱠᱮ ᱞᱤᱧ ᱢᱮᱱᱮᱫᱼᱟ ᱾ ᱡᱮ ᱛᱟᱦᱚᱞᱮ ᱜᱚᱢᱠᱮ ᱟᱯᱮ ᱥᱮᱱ ᱫᱚ ᱫᱟᱜ ᱫᱟᱜ ᱡᱟᱹᱲᱤ ᱠᱚ ᱪᱮᱫ ᱞᱮᱠᱟ?
ᱦᱳᱭ ᱜᱚᱝᱠᱮ ᱫᱟᱜ ᱡᱟᱹᱲᱤ ᱫᱚ ᱦᱟᱸᱜ ᱱᱤᱛᱚᱜ ᱫᱷᱟᱨᱟ ᱫᱚ ᱠᱟᱹᱴᱤᱡ ᱟᱥᱟ ᱵᱷᱚᱨᱥᱟ ᱧᱟᱢ ᱠᱟᱱᱟ ᱦᱟᱸᱜ ᱦᱚᱞᱟᱱᱚᱜ ᱠᱷᱚᱡ ᱫᱚ ᱠᱟᱹᱴᱤᱡ ᱛᱮ ᱨᱚᱦᱚᱭ ᱜᱟᱱᱚᱜ ᱞᱮᱠᱟᱞᱮ ᱟᱹᱭᱠᱟᱹᱣ ᱠᱟᱜᱼᱟ᱾
ᱚ
ᱟᱨ ᱢᱟᱱᱮ ᱱᱮᱜ ᱚᱱᱟ ᱠᱟᱹᱴᱤᱡ ᱤᱭᱟᱹᱟᱜ ᱤᱭᱟᱹ ᱠᱚ ᱫᱟᱜ ᱠᱚ ᱮᱱᱛᱮ ᱠᱷᱮᱛ ᱠᱚᱨᱮ ᱛᱤᱸᱜᱩ ᱜᱚᱫᱚᱜ ᱠᱟᱱᱟ ᱦᱟᱸᱜ, ᱟᱯᱮ ᱥᱮᱫ ᱜᱮ ᱚᱠᱟ ᱞᱮᱠᱟ ᱦᱟᱸᱜ ᱜᱚᱢᱠᱮ?
ᱟᱞᱮ ᱥᱮᱱ ᱦᱚᱸ ᱜᱚᱝᱠᱮ ᱚᱱᱠᱟᱜ ᱜᱮ ᱦᱟᱸᱜ ᱛᱮᱦᱮᱧ ᱦᱚᱸ ᱢᱮᱱ ᱞᱮᱠᱷᱟᱡ ᱫᱚ ᱦᱟᱸᱜ ᱚᱱᱮ ᱦᱮᱸ ᱠᱤᱪᱷᱩ ᱫᱤᱱ ᱢᱟᱲᱟᱝ ᱠᱷᱚᱱᱟᱜ ᱛᱮᱦᱮᱱ ᱫᱷᱟᱹᱵᱤᱡ ᱫᱚ ᱫᱟᱜ ᱟᱞᱮ ᱠᱟᱱ ᱜᱮᱭᱟᱭ ᱛᱚ᱾ ᱟᱫᱚ ᱦᱟᱸᱜ ᱚᱱᱠᱟ ᱞᱮᱠᱟ ᱛᱮᱫᱚ ᱦᱟᱸᱜ ᱱᱚᱜᱼᱚ ᱱᱚᱝᱠᱟ ᱥᱮᱛᱟᱜ ᱠᱷᱚᱱᱟᱜ ᱮ ᱫᱟᱜ ᱮᱫᱟ ᱫᱷᱤᱱᱟᱹ ᱳᱭ ᱪᱷᱚᱴᱟ ᱥᱮᱫ ᱦᱟᱸᱜ ᱤᱭᱟᱹ ᱠᱟᱜ ᱠᱟᱱᱟ, ᱜᱟᱪᱷᱟᱲ ᱠᱟᱜ ᱠᱟᱱᱟᱭ, ᱟᱫᱚ ᱦᱟᱸᱜ ᱚᱱᱠᱟ ᱞᱮᱠᱟ ᱛᱮᱫᱚ ᱦᱳᱭ ᱦᱳᱭ᱾ ᱟᱫᱚ ᱦᱟᱸᱜ ᱚᱱᱠᱟ ᱞᱮᱠᱟ ᱛᱮᱫᱚ ᱦᱟᱸᱜ ᱠᱷᱮᱛ ᱠᱚᱫᱚ ᱦᱟᱸᱜ ᱚᱱᱟ ᱵᱟᱹᱫᱽ ᱠᱷᱮᱛ ᱠᱚᱨᱮ ᱡᱟᱦᱟᱸ ᱠᱚ ᱚᱱᱟ ᱜᱷᱩᱴᱩ ᱜᱷᱩᱴᱩ ᱡᱟᱭᱜᱟ ᱠᱚᱨᱮ ᱫᱚ ᱦᱟᱸᱜ ᱚᱱᱟ ᱫᱟᱜ ᱠᱚ ᱠᱟᱱ ᱜᱮᱭᱟ᱾
ᱫᱚ ᱦᱟᱸᱜ ᱚᱱᱟ ᱞᱮᱠᱟᱛᱮᱫᱚ ᱦᱟᱸᱜ ᱚᱱᱟ ᱠᱚᱨᱮ ᱦᱚᱸ ᱨᱚᱦᱚᱭ ᱠᱟᱜ ᱠᱟᱱᱟ᱾
ᱟᱪᱪᱷᱟ ᱟᱪᱪᱷᱟ ᱟᱪᱷᱟ,
ᱦᱳᱭ ᱦᱳᱭ
ᱛᱟᱦᱚᱞᱮ ᱜᱚᱝᱠᱮ ᱨᱚᱦᱚᱭ ᱠᱚᱫᱚᱯᱮ ᱪᱩᱠᱟᱹᱣ ᱟᱜᱩ ᱠᱟᱜᱼᱟ ᱦᱟᱸᱜ ᱵᱟᱝᱟ?
ᱦᱳᱭ ᱜᱚᱢᱠᱮ ᱟᱫᱚ ᱢᱮᱱ ᱞᱮᱠᱷᱟᱡ ᱚᱱᱠᱟ ᱡᱟᱹᱥᱛᱤ ᱫᱷᱟᱨᱟ ᱧᱚᱜ ᱜᱮᱞᱮ ᱨᱚᱦᱚᱭ ᱫᱟᱛᱚ ᱟᱫᱚ ᱦᱟᱸᱜ ᱚᱝ ᱚᱠᱟ ᱞᱮᱠᱟ ᱛᱮᱫᱚ ᱦᱟᱸᱜ ᱨᱚᱦᱚᱭ ᱠᱚᱫᱚ ᱦᱟᱸᱜ ᱠᱟᱹᱡ ᱞᱮ ᱪᱟᱬ ᱟᱹᱜᱩᱭᱫᱟ,
ᱟᱪᱪᱷᱟ ᱟᱪᱪᱷᱟ ᱟᱪᱪᱷᱟ᱾
ᱦᱳᱭ ᱦᱳᱭ᱾ ᱟᱫᱚ ᱦᱟᱸᱜ ᱜᱚᱝᱠᱮ ᱱᱚᱜᱼᱚ ᱱᱚᱝᱠᱟ ᱟᱫᱚ ᱦᱟᱸᱜ ᱥᱟᱸᱜᱮ ᱦᱚᱲ ᱫᱚ ᱵᱟᱹᱱᱩᱜ ᱠᱟᱫ ᱞᱮᱭᱟ ᱥᱮ ᱟᱫᱚ ᱦᱟᱸᱜ ᱱᱚᱜᱼᱚ ᱱᱚᱝᱠᱟ ᱡᱟᱹᱥ ᱛᱤ ᱫᱷᱟᱨᱟ ᱧᱚᱸᱜ ᱜᱮ ᱪᱟᱥ ᱵᱟᱲᱟ ᱠᱚᱫᱚ ᱦᱩᱭᱩᱜ ᱠᱟᱱ ᱛᱟᱞᱮᱭᱟ᱾ ᱟᱫᱚ ᱱᱚᱜᱼᱚ ᱱᱚᱝᱠᱟ ᱦᱚᱲ ᱠᱚᱜᱮᱞᱮ ᱧᱟᱢ ᱵᱟᱲᱟᱭᱮᱜ ᱠᱚᱣᱟ ᱟᱫᱚ ᱩᱱᱠᱩ ᱞᱮᱠᱟ ᱛᱮᱜᱮ ᱦᱟᱸᱜ ᱠᱟᱹᱣᱰᱤ ᱠᱚᱞᱮ ᱮᱢᱟ ᱠᱚ ᱠᱟᱱᱟ ᱚᱱᱠᱟ ᱞᱮᱠᱟᱛᱮ ᱜᱚᱲᱚ ᱥᱚᱯᱚᱦᱚᱫ ᱠᱚ ᱮᱢᱟᱞᱮ ᱠᱟᱱᱟ ᱟᱞᱮ ᱦᱚᱸ᱾
ᱟᱪᱪᱷᱟ ᱪᱷᱟ ᱪᱷᱟ ᱪᱷᱟ᱾
ᱦᱳᱭ ᱦᱳᱭ᱾
ᱱᱟᱯᱟᱭ ᱠᱟᱛᱷᱟ᱾
ᱦᱳᱭ᱾ ᱟᱫᱚ ᱜᱚᱢᱠᱮ ᱞᱤᱧ ᱢᱮᱱᱮᱫᱼᱟ ᱟᱯᱮ ᱥᱮᱮᱱ ᱜᱮ ᱦᱟᱸᱜ ᱨᱚᱦᱚᱭ ᱠᱚᱫᱚ ᱦᱟᱸᱜ ᱡᱟᱹᱱᱤ ᱠᱚ ᱪᱟᱵᱟ ᱠᱮᱫ ᱪᱚᱝ ᱥᱮ ᱪᱮᱫᱮᱠᱟ?
ᱟᱫᱚ ᱜᱚᱝᱠᱮ ᱨᱚᱦᱚᱭ ᱠᱚᱫᱚ ᱡᱟᱹᱱᱤᱡ ᱠᱚ ᱪᱟᱵᱟ ᱟᱹᱜᱩᱭᱮᱫ ᱜᱮᱭᱟ ᱦᱟᱸᱜ, ᱟᱫᱚ ᱢᱮᱱ ᱠᱷᱟᱱ ᱟᱹᱞᱤᱧ ᱫᱚ ᱚᱲᱟᱜ ᱨᱮᱫᱚ ᱵᱟᱹᱱᱩᱜ ᱠᱟᱫ ᱞᱤᱧᱟᱹ ᱦᱟᱸᱜ᱾
ᱚ ᱟᱪᱪᱷᱟ, ᱛᱟᱦᱞᱮ ᱜᱚᱢᱠᱮ ᱟᱹᱵᱤᱱ ᱫᱚ ᱦᱟᱸᱜ ᱱᱚᱜ ᱱᱚᱝᱠᱟ ᱞᱟᱹᱭᱵᱤᱱ᱾
ᱞᱮᱭᱵᱮᱱ᱾ ᱵᱟ ᱟᱵᱤᱱ ᱞᱟᱹᱭ ᱞᱮᱵᱮᱱ ᱞᱟᱹᱭ ᱫᱟᱞᱤᱧ ᱦᱟᱸ, ᱳ ᱢᱮᱱ ᱫᱟ ᱟᱹᱞᱤᱧ ᱫᱚ ᱦᱟᱸᱜ ᱚᱲᱟᱜ ᱨᱮᱫᱚ ᱵᱟᱹᱱᱩᱜ ᱠᱟᱜ ᱞᱤᱧᱟ ᱮᱱᱛᱮᱫ ᱯᱟᱲᱦᱟᱜ ᱠᱷᱟᱹᱛᱤᱨ ᱥᱟᱶᱛᱮ ᱮᱱᱛᱮᱫ ᱠᱟᱹᱢᱤ ᱠᱟᱜ ᱠᱟᱹᱢᱤ ᱠᱚ ᱠᱷᱟᱹᱛᱤᱨ ᱵᱟᱨᱮ ᱨᱮᱜᱮᱞᱤᱧ ᱦᱮᱡ ᱠᱟᱱᱟ, ᱟᱫᱚ ᱯᱷᱳᱱᱟᱜ ᱠᱚ ᱛᱟᱦᱮᱸᱫ ᱦᱮᱸ ᱟᱞᱤᱧᱟᱸᱜ ᱦᱚᱞᱟ ᱟᱹᱭᱩᱵ ᱥᱮᱫ ᱟᱫᱚ
ᱚ᱾
ᱩᱱᱠᱩᱦᱚ ᱡᱟᱹᱱᱤ ᱠᱟᱹᱢᱤ ᱞᱟᱸᱜᱟ ᱛᱟᱲᱟ ᱛᱟᱹᱲᱤ ᱧᱚᱜ ᱠᱚ ᱡᱟᱹᱯᱤᱫ ᱠᱮᱫᱟ, ᱥᱮ ᱪᱮᱫ ᱦᱚᱛᱮᱡ ᱛᱮ ᱚᱱᱟ ᱦᱛᱮᱡ ᱛᱮ ᱵᱟᱠᱚ ᱨᱤᱥᱤᱵᱷ ᱠᱟᱜ ᱛᱟᱞᱮᱧᱭᱟ ᱦᱟᱸᱜ᱾
ᱟᱫᱚ ᱦᱟᱸᱜ ᱜᱚᱝᱠᱮ ᱱᱚᱜᱼᱚ ᱱᱚᱝᱠᱟ ᱡᱟᱦᱟᱸᱭ ᱵᱤᱨᱵᱷᱩᱢ ᱴᱚᱴᱷᱟ ᱠᱚᱨᱮ ᱫᱤᱥᱚᱢ ᱠᱚ ᱢᱮᱱᱟᱜ ᱠᱟᱫ ᱛᱟᱵᱚᱱᱟ ᱚᱝᱠᱟ ᱞᱮᱠᱟ ᱛᱮᱫᱚ ᱦᱟᱸᱜ ᱪᱟᱲ ᱫᱷᱟᱨᱟ ᱜᱮᱵᱚᱱ ᱡᱟᱹᱯᱤᱫ ᱠᱟᱜ ᱠᱟᱱᱟ ᱛᱚ, ᱪᱟᱲ ᱜᱮᱵᱚᱱ ᱤᱥᱤᱱ ᱠᱟᱜ ᱠᱟᱱᱟ ᱡᱚᱢ ᱵᱟᱲᱟ ᱠᱟᱛᱮ ᱵᱚᱱ ᱡᱟᱹᱯᱤᱫ ᱠᱟᱜ ᱠᱟᱱᱟ, ᱪᱮᱫᱟᱜ ᱥᱮ ᱱᱚᱜᱼᱚ ᱱᱚᱝᱠᱟ ᱛᱮᱦᱤᱧ ᱢᱚᱛᱚ ᱫᱟᱜ ᱵᱟᱭ ᱡᱟᱹᱲᱤ ᱟᱵᱚᱱ ᱠᱷᱟᱡ ᱫᱚ ᱚᱱᱟ ᱠᱷᱮᱛ ᱠᱚ ᱦᱚᱸ ᱛᱚ ᱠᱟᱹᱴᱤᱡ ᱨᱚᱦᱚᱲ ᱪᱟᱵᱟᱜ ᱛᱟᱵᱚᱱᱟ ᱥᱮ।
ᱦᱳᱭ ᱦᱳᱭ ᱦᱳᱭ।
ᱟᱫᱚ ᱦᱟᱸᱜ ᱚᱱᱟ ᱚᱱᱟ ᱞᱮᱠᱟᱛᱮ ᱟᱫᱚ ᱦᱟᱸᱜ ᱪᱟᱲ ᱜᱮᱵᱚᱱ ᱨᱚᱦᱚᱭ ᱯᱩᱨᱟᱹᱣ ᱞᱮᱠᱷᱟᱡ ᱟᱵᱚᱣᱟᱜ ᱜᱮ ᱱᱟᱯᱟᱭᱚᱜᱼᱟ ᱥᱮ।
ᱦᱳᱭ ᱦᱳᱭ ᱦᱳᱭ।
ᱦᱳᱭ ᱟᱫᱚ ᱦᱟᱸᱜ ᱚᱱᱠᱟ ᱞᱮᱠᱟᱛᱮ ᱦᱟᱸᱜ ᱪᱟᱲ ᱜᱮ ᱟᱞᱮ ᱦᱚᱸᱞᱮ ᱡᱟᱹᱯᱤᱫ ᱠᱟᱜ ᱠᱟᱱᱟ ᱚᱱᱠᱟ ᱜᱮ ᱥᱮᱛᱟᱜ ᱠᱷᱚᱱᱞᱮ ᱟᱨᱦᱚᱸ ᱞᱮ ᱫᱷᱩᱨᱟᱹᱜ ᱠᱟᱱᱟ।
ᱦᱳᱭ ᱦᱳᱭ ᱟᱫᱚ ᱪᱟᱲ ᱧᱚᱜ ᱵᱟᱵᱮᱱ ᱡᱟᱹᱯᱤᱫ ᱞᱮᱠᱷᱡ ᱜᱟᱯᱟ ᱥᱮᱛᱟᱜ ᱧᱚᱜ ᱪᱟᱬ ᱧᱚᱜ ᱵᱟᱵᱮᱱ ᱵᱮᱨᱮᱫᱟᱲᱮᱭᱟᱜᱼᱟ ᱥᱮ।
ᱦᱳᱭ ᱦᱳᱭ ᱚᱱᱟ ᱢᱟ ᱠᱟᱛᱷᱟ ᱠᱟᱱ ᱜᱮ।
ᱛᱟᱦᱚᱞᱮ ᱜᱚᱝᱠᱮ ᱟᱵᱮᱱ ᱫᱚ ᱪᱮᱫ ᱵᱮᱱ ᱪᱤᱠᱟᱹᱭᱟ?
ᱟᱹᱞᱤᱧ ᱫᱚ ᱦᱟᱸᱜ ᱜᱚᱝᱠᱮ ᱢᱮᱱ ᱞᱮᱠᱷᱟᱱ ᱫᱚ ᱟᱹᱞᱤᱧ ᱦᱚᱞᱤᱧ ᱚᱞᱚᱜ ᱜᱮᱭᱟ ᱟᱫᱚ ᱦᱟᱸᱜ ᱱᱚᱜᱼᱚ ᱱᱚᱝᱠᱟ ᱮ ᱢᱮᱱ ᱞᱮᱠᱷᱟᱡ ᱫᱚ ᱱᱤᱛᱚᱜ ᱫᱷᱟᱹᱵᱤᱡ ᱛᱮᱫᱚ ᱚᱲᱟᱜ ᱞᱤᱧ ᱦᱮᱡ ᱧᱚᱜ ᱠᱟᱱᱟ ᱟᱫᱚ ᱦᱟᱸᱜ ᱨᱚᱦᱚᱭ ᱠᱚᱦᱚᱸ ᱦᱮᱸ ᱵᱟᱵᱚᱱ ᱜᱚᱲᱚ ᱥᱚᱯᱚᱦᱚᱫ ᱵᱟᱵᱚᱱ ᱮᱢᱟᱠᱚ ᱞᱮᱠᱟᱡ ᱫᱚ ᱮᱠᱞᱟ ᱛᱮᱫᱚ ᱦᱟᱸᱜ ᱪᱮᱫ ᱞᱮᱠᱟ ᱠᱚ ᱠᱟᱹᱢᱤ ᱵᱟᱲᱟᱭᱟ?
ᱦᱳᱭ ᱦᱚᱳ ᱦᱳᱭ।
ᱦᱮᱸ।
ᱢᱟᱱᱮ ᱪᱟᱥ ᱠᱟᱹᱢᱤ ᱠᱷᱟᱹᱛᱤᱨ ᱛᱮ ᱚᱲᱟᱜ ᱵᱮᱱ ᱥᱮᱜ
ᱦᱳᱭ ᱦᱳᱭ ᱦᱳᱭ ᱪᱟᱥ ᱠᱟᱹᱢᱤ ᱠᱷᱟᱹᱛᱤᱨᱼᱼ ᱦᱮᱸ ᱚᱲᱟᱜ ᱥᱮᱱ ᱜᱮᱞᱤᱧ ᱦᱮᱡ ᱧᱚᱜ ᱠᱟᱱᱟ।
ᱚ ᱵᱟᱝ ᱟᱫᱚ ᱟᱹᱞᱤᱧᱼᱼ ᱟᱞᱤᱧ ᱢᱮᱛᱟᱫ ᱠᱚ ᱛᱟᱦᱮᱸᱫ ᱡᱮ ᱵᱟᱝ ᱢᱟ ᱪᱟᱞᱟᱜ ᱟᱹᱧ ᱪᱟᱞᱟᱜ ᱟᱹᱧ ᱪᱟᱥ ᱠᱟᱹᱢᱤ ᱠᱟᱛᱮ ᱛᱤᱨᱮ ᱟᱫᱚ ᱠᱚ ᱢᱮᱱ ᱫᱟ ᱵᱟᱝ ᱵᱟᱝ ᱚᱸᱰᱮ ᱜᱮ ᱠᱟᱹᱢᱤ ᱪᱮᱫ ᱠᱚᱢ ᱠᱟᱹᱢᱤ ᱠᱟᱱᱟ ᱚᱸᱰᱮ ᱜᱮ ᱠᱟᱹᱢᱤ ᱢᱮ। ᱟᱫᱚ ᱠᱟᱹᱣᱰᱤ ᱠᱚᱫᱚ ᱦᱟᱸᱜ ᱞᱤᱧ ᱵᱷᱮᱡᱟ ᱠᱟᱜ ᱠᱚᱣᱟ ᱟᱨ ᱢᱮᱱ ᱠᱟᱜ ᱠᱚᱣᱟᱞᱤᱧ ᱴᱨᱟᱠᱴᱟᱨ ᱠᱚᱛᱮ ᱜᱮ ᱥᱤ ᱦᱚᱪᱚᱭ ᱯᱮ ᱟᱨ ᱩᱱᱠᱩ ᱢᱩᱱᱤᱥ ᱠᱚ ᱦᱚᱸ ᱧᱟᱢ ᱠᱚᱯᱮ ᱦᱟᱸᱜ।
ᱦᱳᱭ। ᱟᱫᱚ ᱦᱟᱸᱜ ᱱᱚᱜᱼᱚ ᱱᱚᱝᱠᱟ ᱜᱚᱝᱠᱮ ᱟᱵᱚ ᱫᱚ ᱦᱟᱸᱜ ᱡᱚᱛᱚ ᱦᱚᱲᱜᱮ ᱥᱟᱱᱟᱢ ᱦᱚᱲ ᱠᱚᱜᱮ ᱵᱟᱭᱨᱮ ᱫᱤᱥᱚᱢ ᱠᱚᱨᱮ ᱵᱚᱱ ᱛᱟᱦᱮᱱᱟ ᱛᱚ। ᱚᱱᱠᱟ ᱠᱚᱨᱮ ᱫᱚ ᱚᱲᱟᱜ ᱠᱚᱨᱮ ᱫᱚ ᱦᱟᱸᱜ ᱟᱵᱚᱨᱮᱱ ᱡᱟᱦᱟᱸᱭ ᱟᱭᱳᱼᱵᱟᱵᱟ ᱛᱟᱠᱚ ᱠᱚ ᱛᱟᱦᱮᱱᱟ ᱟᱫᱚ ᱚᱱᱠᱟ ᱞᱮᱠᱟ ᱛᱮᱫᱚ ᱦᱟᱸᱜ ᱮᱸᱼᱼ ᱡᱟᱦᱟᱸᱭ ᱨᱮᱱ ᱫᱚ ᱠᱟᱹᱴᱤᱡ ᱥᱟᱸᱜᱮ ᱧᱚᱜ ᱜᱮᱭᱟ ᱠᱚ ᱚᱲᱟᱜ ᱦᱚᱲ ᱠᱚᱦᱚᱸ ᱟᱫᱚ ᱚᱠᱚ ᱚᱠᱚᱭ ᱠᱚᱫᱚ ᱦᱟᱸᱜ ᱠᱟᱴᱤᱡ ᱠᱚ ᱠᱚᱢ ᱫᱟᱨᱟ ᱧᱚᱜ ᱜᱮᱭᱟ।
ᱦᱳᱭ ᱦᱳᱭ ᱦᱳᱭ।
ᱟᱫᱚ ᱦᱟᱸᱜ ᱟᱵᱚ ᱫᱚ ᱦᱟᱸᱜ ᱱᱚᱜᱼᱚ ᱱᱚᱝᱼᱠᱟ ᱵᱤᱨᱼᱼ ᱴᱚᱴᱷᱟ ᱠᱟᱱᱟ ᱵᱚᱱ ᱛᱚ ᱟᱫᱚ ᱦᱟᱸᱜ ᱢᱮᱱᱞᱞᱠᱷᱟᱱ ᱫᱚ ᱦᱟᱸᱜ ᱚᱱᱠᱟ ᱠᱚᱫᱚ ᱦᱟᱸᱜ ᱠᱟᱹᱣᱰᱤ ᱠᱚᱦᱚᱸ ᱵᱟᱵᱚᱱ ᱧᱟᱢᱟ ᱡᱮ ᱴᱮᱠᱴᱟᱨ ᱛᱮᱦᱚᱸᱼᱼ ᱥᱤ ᱦᱚᱪᱚ ᱫᱟᱲᱮᱭᱟᱜᱼᱟ।
ᱦᱳᱭ।
ᱦᱮᱸ ᱦᱮᱸ।
ᱛᱟᱦᱚᱞᱮ ᱜᱚᱝᱼᱠᱮ ᱞᱟᱹᱭ ᱫᱟᱞᱤᱧ ᱛᱤᱱᱟᱹᱜ ᱜᱟᱱ ᱵᱮᱱ ᱚᱞ ᱯᱟᱲᱦᱟᱣ ᱠᱮᱜᱼᱟ?
ᱟᱹᱞᱤᱧ ᱫᱚ ᱦᱟᱸᱜ ᱜᱚᱝᱠᱮ ᱱᱚᱜᱼᱚᱭ ᱛᱚ ᱟᱸᱼᱼ ᱮᱱᱠᱷᱟᱡ ᱫᱚ ᱢᱟᱨᱟᱝ ᱵᱤᱫᱽᱫᱟᱹᱜᱟᱲ ᱫᱷᱟᱹᱵᱤᱡ ᱞᱤᱧ ᱚᱞᱚᱜ ᱠᱟᱱ ᱜᱮᱭᱟ ᱱᱤᱛᱚᱜ ᱦᱚᱸ ᱟᱫᱚ ᱦᱟᱸᱜ ᱟᱨ ᱢᱤᱫ ᱥᱮᱨᱢᱟ ᱵᱟᱹᱜᱤ ᱢᱮᱱᱟᱜ ᱟᱠᱟᱫ ᱛᱟᱹᱟᱞᱤᱧᱟ᱾
ᱟᱪᱪᱷᱟ ᱟᱪᱪᱷᱟ ᱢᱟᱱᱮ ᱚᱱᱟ ᱠᱚᱞᱮᱡᱽ ᱫᱚ ᱦᱟᱜ ᱵᱮᱱ ᱯᱩᱨᱟᱹᱣ ᱟᱹᱜᱩ ᱠᱟᱜᱼᱟ ᱵᱟᱝ?
ᱦᱳᱭ ᱦᱳᱭ ᱦᱳᱭ।
ᱦᱮᱸ ᱟᱫᱚ ᱯᱩᱨᱟᱹ ᱦᱚᱸ ᱞᱟᱹᱠᱛᱤ ᱠᱟᱱ ᱜᱮᱭᱟ ᱛᱚ।
ᱦᱳᱭ ᱦᱳᱭ ᱟᱫᱚ ᱦᱟᱸᱜ ᱦᱮᱸᱢᱟ ᱞᱟᱹᱭᱵᱤᱱ?
ᱟᱫᱚ ᱛᱟᱦᱚᱞᱮ ᱪᱮᱫ ᱠᱚᱵᱮᱱ ᱪᱤᱱᱛᱟᱹ ᱵᱟᱲᱟᱭᱮᱫᱟ ᱦᱟᱸᱜ ᱢᱟᱱᱮ ᱠᱚᱞᱮᱡᱽ ᱯᱩᱨᱟᱹᱣ ᱠᱟᱛᱮᱫ ᱪᱮᱫ ᱠᱚᱵᱮᱱ ᱪᱤᱠᱟᱹᱭᱟ?
ᱦᱳᱭ ᱜᱚᱝᱠᱮ ᱪᱤᱱᱛᱟᱹ ᱫᱚ ᱦᱟᱸᱜ ᱢᱮᱱ ᱞᱮᱠᱷᱟᱡ ᱫᱚ ᱦᱟᱜ ᱦᱟᱯᱚᱭ ᱦᱟᱸ ᱪᱮᱫ ᱦᱚᱸ ᱵᱟᱞᱤᱧ ᱮ ᱩᱭᱦᱟᱹᱨᱤᱧ ᱵᱷᱟᱵᱱᱟ ᱟᱠᱟᱜᱼᱟ। ᱟᱫᱚ ᱦᱟᱸᱜ ᱟᱜᱮᱞᱤᱧ ᱯᱩᱨᱟᱹᱭ ᱧᱚᱜ ᱞᱮᱜ ᱦᱟᱸᱜ ᱛᱟᱨᱯᱚᱨᱮ ᱦᱟᱸᱜᱼᱼ ᱫᱟᱲᱮᱭᱟᱜ ᱠᱷᱟᱡ ᱫᱚ ᱦᱟᱜᱼᱼ ᱮᱢᱮ ᱠᱚᱞᱤᱧ ᱠᱚᱨᱟᱣᱟ ᱟᱨ ᱵᱟᱠᱷᱟᱡ ᱦᱟᱸᱜ ᱡᱮ ᱚᱲᱟᱜ ᱥᱮᱤᱧ ᱜᱮᱞᱤᱧ ᱧᱤᱨᱟᱜᱼᱟ᱾
ᱟᱠᱠᱷᱟ ᱟᱠᱠᱷᱟ ᱦᱮᱸ ᱛᱚ
ᱦᱳᱭ ᱦᱳᱭ ᱦᱳᱭ
ᱵᱟᱫᱚ ᱮᱢᱮ ᱨᱮᱦᱚ ᱛᱚ ᱫᱚᱢᱮ ᱠᱟᱹᱣᱰᱤ ᱠᱚ ᱞᱟᱜᱟᱜ ᱠᱟᱱᱟ ᱥᱮᱼᱼ
ᱦᱳᱭ ᱦᱳᱭ ᱟᱫᱚ ᱦᱟᱸᱜ ᱚᱱᱠᱟᱜᱮ ᱮᱸ ᱚᱲᱟᱜ ᱥᱮᱱ ᱦᱟᱸᱜ ᱞᱤᱧᱼᱼ ᱮᱸ ᱠᱩᱞᱤ ᱵᱟᱲᱟ ᱧᱚᱜ ᱠᱚᱣᱟ ᱟᱫᱚ ᱦᱟᱸᱜ ᱡᱩᱫᱤ ᱠᱚ ᱢᱮᱛᱟ ᱞᱤᱧᱟᱹ ᱡᱮ ᱦᱟᱜ ᱠᱚᱨᱟᱣᱼᱼ ᱦᱩᱭᱤᱧ ᱛᱟᱦᱚᱞᱮ ᱟᱫᱚ ᱛᱟᱦᱮᱭᱟᱜ ᱠᱚᱨᱟᱣ ᱧᱚᱜ ᱜᱚᱭᱟ᱾ ᱟᱫᱚ ᱦᱟᱜ ᱚᱱᱠᱟ ᱞᱮᱠᱟ ᱡᱮ ᱤᱫᱤ ᱠᱚ ᱵᱟᱠᱚ ᱮᱢ ᱫᱟᱲᱮᱭᱟᱜᱼᱟ ᱠᱟᱹᱣᱨᱤᱼᱼ ᱢᱟ ᱛᱟᱦᱞᱮ ᱟᱫᱚᱭ ᱪᱤᱠᱟᱹᱭ ᱞᱟᱜᱟᱣ ᱵᱚᱱᱟ ᱟᱵᱚ ᱫᱚ ᱦᱟᱸᱜ ᱚᱲᱟᱜ ᱥᱮᱱ ᱜᱮ ᱧᱤᱨ ᱪᱟᱞᱟᱣ ᱵᱚᱱᱟ ᱥᱮ᱾
ᱦᱳᱭ ᱦᱳᱭ ᱦᱳᱭ ᱦᱳᱭ ᱦᱳᱭ᱾
ᱦᱳᱭ᱾ ᱟᱫᱚ ᱜᱚᱝᱠᱮ ᱟᱵᱤᱱ ᱜᱮ ᱛᱤᱱᱟᱹᱜ ᱫᱷᱟᱹᱵᱤᱡ ᱵᱤᱱ ᱚᱞᱚᱜ ᱠᱟᱱᱛᱮ᱾
ᱦᱳᱭ ᱦᱚᱸᱜ-ᱚᱭ ᱚᱸᱜ-ᱚᱭ ᱠᱮ ᱠᱚᱞᱮᱡᱽ ᱨᱮᱞᱤᱧ ᱨᱟᱠᱟᱵ ᱠᱟᱱᱟ ᱦᱟᱸᱜ ᱠᱚᱞᱮᱡᱽ ᱨᱮ ᱨᱟᱠᱟᱵ ᱠᱟᱛᱮ ᱵᱟᱨ ᱥᱮᱨ ᱢᱟ ᱞᱤᱧ ᱦᱩᱭᱱᱟ᱾
ᱚᱻ ᱦᱳᱭᱛᱚ᱾ ᱟᱫᱚ ᱛᱟᱦᱞᱮ ᱜᱚᱝᱠᱮ ᱟᱵᱤᱱᱟᱜ ᱮᱸ ᱪᱤᱱᱛᱟᱹ ᱵᱷᱟᱵᱽᱱᱟ ᱟᱫᱚ ᱠᱚᱞᱮᱡᱽ ᱠᱚ ᱢᱩᱪᱟᱹᱫ ᱵᱟᱲᱟ ᱠᱟᱛᱮ ᱮᱸ ᱪᱮᱜ ᱵᱤ ᱪᱤᱠᱟᱹᱭᱟ᱾
ᱟᱫᱚ ᱦᱟᱯᱚᱭ ᱜᱚᱝᱠᱮ ᱩᱱᱟᱹᱜ ᱫᱚ ᱦᱟᱸᱜ ᱵᱟᱞᱤᱧ ᱪᱤᱱᱛᱟᱹ ᱵᱷᱟᱵᱽᱵᱱᱟᱣ ᱠᱟᱫᱟ ᱫᱚᱢᱮ ᱪᱟᱯ ᱛᱚ᱾ ᱢᱟᱱᱮ ᱚᱝᱠᱟ ᱫᱤᱱᱟᱹᱢ ᱦᱤᱞᱳᱜ ᱠᱚᱞᱮᱡᱽ ᱥᱮᱜ ᱦᱚᱸ ᱵᱟᱞᱤᱧ ᱥᱮᱞᱮᱫ ᱫᱟᱲᱮᱭᱟᱜ ᱠᱟᱱᱟ᱾
ᱦᱚᱸ᱾
ᱟᱸ ᱚᱲᱟᱜ ᱦᱚᱲ ᱠᱚᱦᱚᱸ ᱠᱟᱣᱰᱤ ᱠᱚ ᱵᱟᱝᱠᱚ ᱠᱩᱲᱟᱹᱣ ᱫᱟᱲᱮᱭᱟᱜ ᱠᱟᱱᱟ ᱛᱚ ᱟᱫᱚ ᱚᱱᱟ ᱦᱚᱛᱮᱜ ᱛᱮ ᱟᱞᱤᱧ ᱜᱮᱞᱤᱧ᱾ ᱠᱟᱢᱤ ᱠᱟᱛᱮ ᱦᱟᱸᱜ ᱚᱱᱟ ᱚᱞᱚᱜ ᱡᱤᱭᱚᱱ ᱫᱚᱞᱤᱧ ᱠᱷᱟᱸᱰᱟᱣᱮᱜ-ᱟ᱾
ᱚᱱᱟ ᱠᱚᱦᱚᱸ ᱞᱟᱠᱛᱤᱭᱟᱱ ᱜᱮᱛᱟᱵᱚᱱᱟ ᱟᱫᱚ ᱦᱟᱸᱜ ᱠᱟᱢᱤ ᱠᱟᱡᱽ ᱠᱚᱦᱚᱸ ᱥᱟᱶᱛᱮ ᱚᱞᱚᱜ ᱠᱚᱦᱚᱸ᱾ ᱡᱷᱚᱛᱚᱱᱟᱜ ᱜᱮ ᱥᱮᱸᱬᱟ ᱦᱚᱸ ᱫᱚᱨᱠᱟᱨ ᱠᱟᱱ ᱛᱟᱵᱚᱱᱟ ᱪᱮᱫᱟᱜ ᱥᱮ ᱦᱟᱯᱮᱱ ᱫᱤᱱ ᱨᱮ ᱦᱟᱸᱜ᱾ ᱡᱩᱫᱤ ᱱᱤᱛᱚᱜ ᱠᱷᱚᱱᱟᱜ ᱜᱮ ᱡᱩᱫᱤ ᱦᱟᱸᱜ ᱵᱟᱵᱚᱱ ᱠᱟᱢᱤ ᱫᱟᱲᱮᱜ-ᱟ ᱥᱮ ᱟᱫᱚ ᱦᱟᱯᱮᱱ ᱫᱤᱱ ᱠᱚᱨᱮ ᱦᱟᱸᱜ᱾
ᱟᱪᱠᱟ ᱜᱮ ᱱᱚᱠᱟ ᱮᱸᱴᱠᱮᱴᱚᱬᱮ ᱠᱚ ᱦᱤᱡᱩᱜ ᱠᱷᱟᱡ ᱫᱚ ᱚᱲᱟᱜ ᱠᱚᱨᱮ ᱛᱟᱦᱞᱮ ᱦᱟᱸᱜ ᱠᱟᱢᱤ ᱠᱚᱫᱚ ᱦᱟᱸᱜ ᱟᱵᱚ᱾ ᱥᱮᱜ ᱜᱮ ᱴᱷᱮᱞᱟᱣ ᱦᱤᱡᱩᱜ ᱟ ᱛᱚ ᱟᱫᱚ᱾ ᱚᱠᱟ ᱞᱮᱠᱟᱛᱮᱫᱚ ᱦᱟᱸᱜ ᱠᱟᱢᱤ ᱠᱚᱦᱚᱸ ᱥᱮᱸᱬᱟ ᱠᱚᱫᱚ ᱞᱟᱠᱛᱤᱭᱟᱱ ᱠᱟᱱ ᱜᱮᱛᱟᱵᱚᱱᱟ᱾ ᱦᱟᱸ᱾ ᱟᱫᱚ ᱛᱟᱦᱞᱮ ᱜᱚᱢᱠᱮ ᱟ ᱦᱮᱸ ᱞᱟᱹᱭ ᱵᱤᱱ᱾
ᱢᱟ ᱟᱵᱤᱱ ᱞᱟᱹᱭ ᱞᱮᱵᱤᱱ ᱞᱟᱹᱭ ᱯᱩᱨᱟᱹᱣ ᱞᱮᱵᱤᱱ ᱟᱨ ᱟᱞᱤᱧ ᱞᱤᱧ ᱞᱟᱹᱭ ᱫᱟᱞᱤᱧ ᱦᱟᱸᱜ᱾
ᱟᱞᱤᱧ ᱞᱤᱧ ᱢᱮᱱᱮᱜ-ᱟ ᱛᱟᱦᱞᱮ ᱜᱚᱝᱠᱮ ᱟᱯᱮᱥᱮᱱ ᱫᱚ ᱦᱟᱸᱜ ᱡᱟᱹᱱᱤᱡ᱾ ᱱᱮ ᱜᱮᱠᱚ ᱟᱨᱟᱢᱵᱚ ᱧᱚᱜ ᱠᱟᱜ-ᱟ ᱥᱮ ᱪᱮᱜ ᱞᱮᱠᱟ ᱦᱩᱲᱩ ᱨᱚᱦᱚᱭ ᱠᱚᱫᱚ᱾
ᱦᱳᱭ ᱦᱳᱭ ᱦᱳᱭ ᱦᱳᱭ ᱦᱳᱭ ᱢᱟᱱᱮ ᱯᱩᱱ ᱫᱤᱱ ᱢᱟᱲᱟᱝ ᱜᱟᱱ ᱞᱤᱧ ᱯᱷᱳᱱ ᱟᱜ ᱠᱚ ᱛᱟᱸᱦᱮ ᱛᱚᱠᱷᱚᱱ ᱫᱚᱠᱚ ᱢᱮᱱᱫᱟ ᱫᱟᱜ᱾ ᱠᱚ ᱵᱟᱹᱱᱩᱜ ᱠᱟᱜ-ᱟ ᱟᱫᱚ ᱚᱱᱟ ᱦᱚᱛᱮᱡ ᱛᱮ ᱵᱟᱠᱚ ᱨᱚᱦᱚᱭ ᱫᱟᱲᱮᱭ ᱠᱟᱫᱟ ᱟᱫᱚ ᱦᱟᱱᱮ ᱯᱩᱱ ᱫᱤᱱ ᱢᱟᱲᱟᱝ ᱨᱮ᱾ ᱞᱤᱧ ᱨᱚᱯᱚᱲ ᱠᱟᱱ ᱟᱫᱚ ᱚᱱᱟ ᱯᱚᱨ ᱦᱟᱸᱜ ᱟᱣᱨᱤᱞᱤᱧ ᱨᱚᱯᱚᱲᱟ ᱦᱚᱞᱟ ᱟᱭᱩᱵ ᱞᱤᱧ᱾ ᱠᱚᱛᱷᱟᱭᱟ ᱛᱚᱠᱷᱚᱱ ᱦᱟᱸᱜ ᱵᱟᱝᱠᱚ ᱛᱩᱞᱟᱹᱣ ᱟᱠᱟᱫ ᱛᱟᱞᱤᱧᱟ ᱟᱫᱚ ᱛᱮᱦᱮᱧ ᱦᱚᱸ ᱟᱞᱤᱧ᱾ ᱯᱷᱳᱱ ᱞᱟᱜᱟᱣ ᱠᱚᱣᱟ ᱪᱮᱜ ᱠᱚᱠᱚ ᱢᱮᱱ ᱫᱟ᱾
ᱦᱳᱭ ᱦᱳᱭ ᱟᱫᱚ ᱦᱟᱸᱜ ᱜᱚᱝᱠᱮ ᱢᱮᱱ ᱞᱮᱠᱷᱟᱡ ᱫᱚ ᱦᱟᱸᱜ ᱱᱚᱜ-ᱚᱭ᱾ ᱮᱸ ᱥᱚᱨᱟᱵᱚᱱ ᱵᱚᱸᱜᱟ ᱵᱚᱞᱚᱭᱮᱱ ᱛᱟᱵᱚᱱᱟ ᱛᱚ ᱟᱫᱚ ᱦᱟᱸᱜ ᱚᱱᱠᱟ ᱞᱮᱠᱟ ᱞᱮᱠᱟ ᱛᱮᱫᱚ ᱦᱟᱸᱜ ᱨᱚᱦᱚᱭ ᱠᱚᱫᱚ ᱦᱟᱸᱜ ᱡᱟᱹᱱᱤᱡ᱾ ᱥᱟᱱᱟᱢ ᱦᱚᱲ ᱛᱮᱜᱚ ᱠᱚ ᱮᱛᱚᱦᱚᱵ ᱵᱟᱲᱟ ᱧᱚᱜ᱾
ᱦᱳᱭ ᱦᱳᱭ ᱦᱳᱭ ᱵᱟ ᱟᱫᱚ ᱟᱵᱚ᱾
ᱦᱮᱸ ᱢᱟ ᱞᱟᱹᱭ ᱵᱤᱱ᱾
ᱢᱮᱱ ᱫᱟᱞᱤᱧ ᱟᱵᱚ ᱥᱟᱱᱛᱟᱲ ᱦᱚᱯᱚᱱᱟᱜ ᱫᱚ ᱪᱟᱥ ᱵᱟᱥ ᱥᱟᱛᱮᱜ ᱫᱚ ᱟᱰᱤᱜᱮ ᱡᱚᱯᱲᱟᱣ ᱦᱮᱱᱟᱜ ᱵᱚᱱᱟ ᱥᱮ᱾
ᱦᱳᱭ ᱦᱳᱭ ᱟᱫᱚ ᱦᱟᱸᱜ ᱜᱚᱢᱠᱮ ᱦᱮᱸ ᱢᱟ ᱞᱟᱹᱭ ᱵᱤᱱ᱾
ᱢᱮᱱ ᱫᱟᱞᱤᱧ ᱟᱫᱚ ᱚᱱᱟ ᱪᱟᱥ ᱫᱚ ᱵᱷᱟᱜᱤ ᱧᱚᱜ ᱦᱩᱭᱮᱱ ᱟᱨ ᱵᱟᱝ ᱦᱩᱭᱮᱱ ᱨᱚᱦᱚᱭ᱾ ᱫᱚ ᱯᱩᱨᱟᱹᱣ ᱠᱟᱜ ᱵᱮᱱ ᱦᱮᱸ ᱥᱮ ᱵᱟᱝ ᱨᱚᱦᱚᱲ ᱨᱮᱦᱚᱸ ᱦᱳᱭ᱾
ᱫᱚ ᱦᱟᱸᱜ ᱜᱚᱝᱠᱮ ᱚᱱᱠᱟ ᱞᱮᱠᱟ ᱛᱮᱫᱚ ᱦᱟᱸᱜ ᱮᱸ᱾ ᱫᱟᱜ ᱠᱚᱦᱚᱸ ᱵᱟᱭ ᱛᱟᱸᱦᱮ ᱞᱮᱠᱷᱟᱡ ᱛᱚ ᱨᱚᱦᱚᱭ ᱠᱚᱦᱚᱸ ᱵᱟᱭ ᱡᱩᱛᱩᱜ-ᱟ ᱥᱮ᱾
ᱦᱳᱭ ᱦᱳᱭ ᱦᱳᱭ
ᱦᱮᱸ ᱟᱫᱚ ᱦᱟᱸᱜ ᱚᱱᱠᱟ ᱞᱮᱠᱟ ᱛᱮᱼᱼ ᱵᱟᱭ ᱞᱚᱥᱚᱫ ᱧᱚᱜ ᱞᱮᱠᱷᱟᱡ ᱫᱚ ᱟᱫᱚ ᱦᱟᱸᱜ ᱚᱱᱟ ᱠᱷᱮᱛ ᱨᱮᱫᱚ ᱪᱮᱫ ᱞᱮᱠᱟ ᱠᱟᱛᱮᱫ ᱵᱤᱱ ᱨᱚᱦᱚᱭᱟ ᱟᱨ ᱵᱟᱝ ᱢᱟ ᱤᱭᱟᱹᱼᱼ ᱛᱚᱞᱟ ᱜᱮ ᱪᱤᱠᱟᱹ ᱞᱮᱠᱟ ᱛᱮᱵᱤᱱ ᱟᱸᱡᱷᱟᱴ ᱛᱮ ᱟᱨ ᱪᱤᱠᱟᱹ ᱠᱟᱛᱮᱜ ᱵᱤᱱ ᱨᱚᱦᱚᱭᱟ ᱥᱮᱼᱼ
ᱦᱳᱭ ᱦᱳᱭ ᱮᱠᱫᱚᱢ ᱮᱠᱫᱚᱢ
ᱦᱳᱭ
ᱫᱷᱩᱲᱤ ᱨᱮᱛᱚ ᱦᱟᱸᱜ ᱵᱟᱵᱮᱱ ᱨᱚᱦᱚᱭ ᱫᱟᱲᱮᱭᱟᱜᱼᱟ ᱥᱮ
ᱦᱳᱭ ᱦᱳᱭ ᱦᱳᱭ ᱟᱫᱚ ᱦᱟᱸᱜ ᱜᱚᱝᱠᱮ ᱚᱱᱟ ᱞᱟᱹᱜᱤᱫ ᱛᱮᱫᱚ ᱫᱟᱜ ᱫᱚ ᱱᱤᱦᱟᱹᱛ ᱜᱮ ᱫᱚᱨᱠᱟᱨ ᱠᱟᱱ ᱜᱮ ᱛᱟᱵᱚᱱᱟ
ᱦᱳᱭ ᱦᱳᱭ ᱟᱫᱚ ᱪᱟᱸᱫᱳ ᱜᱮ ᱵᱟᱭ ᱠᱚᱭᱚᱜ ᱟᱵᱚᱱ ᱠᱷᱟᱱ ᱫᱚ ᱪᱮᱫ ᱵᱮᱱᱼᱼ
ᱦᱮᱸ ᱚᱱᱟ ᱦᱚᱸ ᱠᱟᱛᱷᱟ ᱠᱟᱱ ᱜᱮᱭᱟ ᱟᱫᱚ ᱦᱟᱸᱜ ᱜᱚᱝᱠᱮ ᱟᱵᱚᱣᱟᱜ ᱞᱟᱹᱭ ᱛᱮᱦᱚᱸ ᱫᱟᱜ ᱠᱚᱦᱚᱸ ᱵᱟᱭ ᱡᱟᱹᱲᱤᱭᱟ ᱵᱚᱱᱟᱭ ᱦᱮᱸ
ᱦᱳᱭ ᱦᱳᱭ ᱦᱳᱭ
ᱟᱫᱚ ᱦᱟᱸᱜ ᱟᱡ ᱮ ᱛᱤᱥᱚᱜᱼᱮ ᱠᱷᱚᱡᱚᱜᱼ ᱟᱭ ᱛᱚᱵᱮ ᱤᱱᱤᱡ ᱮ ᱡᱟᱹᱲᱤ ᱟᱵᱚᱱᱟᱭ
ᱦᱳᱭ
ᱟᱫᱚ ᱦᱟᱸᱜ ᱜᱚᱝᱠᱮ ᱞᱤᱧ ᱢᱮᱱᱮᱫᱼᱟ ᱟᱵᱮᱱ ᱫᱚ ᱡᱟᱹᱱᱤᱡ ᱦᱟᱸᱜ ᱚᱱᱠᱟ ᱢᱮᱱ ᱞᱮᱠᱷᱟᱡ ᱫᱚ ᱵᱩᱨᱩ ᱴᱚᱴᱷᱟ ᱜᱮ ᱡᱟᱹᱱᱤᱡ ᱵᱮᱱ ᱧᱩᱨᱩᱜ ᱠᱟᱱᱟ ᱥᱮ ᱪᱮᱫ ᱞᱮᱠᱟ?
ᱦᱳᱭ ᱦᱳᱭ ᱮᱱᱛᱮ ᱵᱩᱨᱩ ᱫᱚ ᱵᱩᱨᱩ ᱡᱟᱯᱟᱜ ᱧᱚᱜ ᱜᱮ ᱠᱤᱱᱛᱩ ᱢᱮᱱ ᱠᱷᱟᱱ ᱮᱠᱷᱟᱱ ᱩᱱᱟᱹᱜ ᱵᱩᱨᱩ ᱫᱚ ᱵᱟᱝ ᱦᱟᱸᱜ ᱞᱤᱧ ᱯᱟᱲᱟᱜ ᱠᱟᱱᱟ
ᱚᱸ ᱟᱪᱪᱷᱟᱼᱼ
ᱵᱩᱡ ᱫᱟᱲᱮᱭᱟᱜ ᱠᱟᱱ ᱜᱮᱭᱟ ᱵᱮᱱ ᱡᱮ ᱟᱹᱛᱩ ᱥᱩᱨ ᱥᱩᱯᱩᱨ ᱠᱚᱨᱮ ᱵᱟᱡᱟᱨ ᱥᱟᱦᱟᱨ ᱠᱚ ᱵᱟᱝ ᱛᱟᱦᱮᱸ ᱞᱮᱱ ᱠᱷᱟᱡ ᱫᱚ ᱟᱫᱚ ᱚᱱᱟ ᱫᱚᱼᱼ ᱵᱩᱨᱩ ᱢᱮᱱ ᱛᱮᱜᱮ ᱞᱮᱠᱷᱟᱜᱼᱟ ᱦᱟᱸᱜ
ᱦᱳᱭ ᱦᱳᱭ ᱦᱳᱭ ᱚᱱᱟ ᱢᱟ ᱮ ᱠᱟᱛᱷᱟ ᱠᱟᱱ ᱜᱮ
ᱦᱳᱭ ᱦᱳᱭ
ᱟᱫᱚ ᱦᱟᱸᱜ ᱜᱚᱢᱠᱮ ᱞᱤᱧ ᱢᱮᱱᱮᱫᱼᱟ ᱟᱯᱮ ᱥᱮᱱ ᱫᱚ ᱛᱟᱦᱚᱞᱮ ᱜᱚᱢᱠᱮ ᱚᱱᱟ ᱵᱤᱨᱼ ᱵᱩᱨᱩ ᱠᱚᱨᱮ ᱫᱚ ᱪᱮᱫ ᱠᱚᱯᱮ ᱚᱱᱠᱟᱼᱼ ᱢᱟᱱᱮ ᱵᱟᱜᱟᱱ ᱠᱚ ᱢᱮᱱᱟᱜ ᱟᱠᱟᱫ ᱛᱟᱯᱮᱭᱟ ᱥᱮ ᱵᱟᱝ ᱪᱮᱫ ᱞᱮᱠᱟ?
ᱦᱳ ᱵᱤᱨ ᱵᱩᱨᱩ ᱫᱚ ᱦᱟᱸᱜ ᱢᱟᱨᱟᱝ ᱫᱚ ᱢᱟᱨᱟᱝ ᱜᱮᱭᱟ ᱛᱚ ᱟᱫᱚᱼᱼ
ᱦᱳᱭ ᱦᱳᱭ
ᱟᱹᱞᱤᱧ ᱫᱚ ᱦᱟᱸᱜ ᱩᱱᱟᱹᱜ ᱚᱲᱟᱜ ᱠᱚᱨᱮ ᱵᱟᱞᱤᱧ ᱛᱟᱦᱮᱸ ᱵᱟᱲᱟᱜᱼᱟ